ᱡᱚᱦᱟᱨ ᱜᱮ᱾
ᱦᱮᱞᱳ
ᱦᱮᱸ ᱾
ᱨᱚᱲ ᱵᱟᱝ ᱟᱸᱡᱚᱢᱚᱜ ᱠᱟᱱᱟ᱾
ᱟᱵᱟᱨ ᱛᱷᱚᱲᱟᱜᱟᱱ ᱯᱟᱥᱮᱡ ᱯᱨᱚᱵᱞᱮᱢ, ᱟᱸᱡᱚᱢ ᱫᱟᱢ ᱱᱤᱛ ᱥᱮ ᱵᱟᱝ?
ᱦᱮᱸ ᱟᱸᱡᱚᱢᱚᱜ ᱠᱟᱱᱟ᱾
ᱚ ᱦᱟᱝ᱾
ᱦᱳᱭ, ᱟᱢᱮᱢ ᱟᱸᱡᱚᱢᱮᱜᱼᱟ ᱥᱮ ᱵᱟᱝ?
ᱟᱡᱚᱢ ᱟᱡᱚᱢ ᱟᱡᱚᱢ ᱟᱡᱚᱢ ᱟᱡᱚᱢ ᱱᱤᱛ ᱫᱚ ᱾
ᱚ ᱴᱷᱤᱠ ᱟᱪᱷᱮ ᱛᱟᱦᱚᱞᱮ ᱪᱮᱫ ᱪᱤᱠᱟᱭ ᱦᱩᱭᱩᱜ ᱠᱟᱱᱟ?
ᱪᱤᱠᱟᱻ ᱫᱚ ᱱᱤᱛ ᱫᱚ ᱪᱮᱫ ᱦᱚᱸ ᱵᱟᱝ᱾ ᱤᱭᱟᱹ ᱵᱟᱲᱟ ᱠᱟ ᱠᱟᱛᱮᱫ ᱮᱸ ᱮᱸ ᱢᱳᱵᱟᱭᱤᱞ ᱠᱚᱜᱮ ᱵᱷᱳᱡᱚᱱ ᱵᱟᱲᱟ ᱠᱟᱛᱮᱫ ᱡᱤᱨᱟᱹᱣ ᱠᱟᱛᱮᱫ ᱚᱱᱠᱟ, ᱟᱢᱜᱮ ᱪᱮᱫ ᱠᱚ ᱵᱟᱝ ᱮᱢ ᱪᱤᱠᱟ ᱵᱟᱲᱟᱭᱮᱫ?
ᱤᱧᱦᱚᱸ ᱚᱱᱠᱟ ᱜᱮ ᱠᱤᱫᱩᱵ ᱵᱟᱲᱟ ᱦᱩᱭ ᱠᱟᱱᱟ, ᱫᱤᱭᱮ ᱯᱚᱨ ᱱᱚᱸᱜᱼᱚᱭ ᱜᱤᱛᱤᱡ ᱦᱩᱭ ᱠᱟᱱᱟ᱾
ᱚᱻ ᱟᱪᱷᱟ ᱤᱭᱟᱹ ᱫᱚ ᱚᱠᱟᱨᱮ ᱵᱟᱝ
ᱪᱮᱫ?
ᱟᱸᱻ ᱟᱵᱮᱱ ᱫᱚ ᱚᱠᱟᱨᱮ ᱳᱭᱮᱥᱴ ᱵᱮᱝᱜᱚᱞ?
ᱦᱳᱭ ᱦᱳᱭ ᱵᱮᱝᱜᱚᱞ᱾
ᱚᱻ ᱦᱟᱝ᱾
ᱟᱢ ᱫᱚ?
ᱦᱩᱸᱻ ᱟᱥᱟᱢ᱾
ᱟᱻ ᱱᱟᱯᱟᱭ ᱜᱮ᱾ ᱦ ᱫᱮ ᱱᱟᱯᱟᱭ ᱵᱟᱲᱟ ᱜᱮ ᱢᱮᱱᱟᱢᱟ?
ᱱᱤᱭᱟᱹ ᱠᱚ ᱫᱤᱱ ᱢᱟ ᱪᱮᱫ ᱞᱟᱝ ᱜᱟᱞᱢᱟᱨᱟᱜ-ᱟ? ᱦᱳᱭ ᱦᱳᱭ, ᱚᱱᱠᱟ᱾
ᱦᱩᱞᱢᱟᱦᱟ ᱱᱟᱯᱟᱭ ᱜᱮᱞᱮ ᱢᱟᱱᱟᱣᱟ᱾ ᱵᱮᱥ ᱚᱠᱚᱡ ᱜᱮ, ᱦᱳᱭ ᱟᱯᱮ?
ᱦᱮᱞᱳ?
ᱵᱟᱝ ᱟᱡᱽᱢᱚᱜ ᱠᱟᱱᱟ?
ᱟᱸᱡᱚᱢ
ᱦᱳᱭ, ᱦᱳᱭ᱾
ᱪᱮᱫ ᱪᱮᱫ ᱯᱨᱳᱜᱨᱟᱢ ᱯᱮ ᱤᱭᱟᱹ ᱵᱟᱲᱟᱭᱟ? ᱯᱨᱳᱜᱨᱟᱢ ᱚᱱᱟ ᱨᱮ ᱪᱮᱫ ᱪᱮᱫ ᱠᱚ ᱛᱟᱦᱮᱱᱟ?
ᱚᱱᱠᱟ ᱯᱨᱳᱜᱨᱟᱢ ᱠᱚᱫᱚ ᱵᱟᱝ ᱦᱩᱭᱩᱜᱼᱟ᱾
ᱦᱮᱸ᱾
ᱥᱩᱫᱩ ᱚᱱᱟ ᱵᱟᱦᱟ ᱢᱟᱞᱟ ᱠᱚ ᱟᱨᱟᱣ ᱦᱩᱭᱩᱜᱼᱟ᱾ ᱫᱤᱭᱮᱯᱚᱨ ᱵᱚᱸᱜᱟ ᱵᱩᱨᱩ ᱠᱚᱨᱟᱣ ᱦᱩᱭᱩᱜᱼᱟ᱾
ᱦᱮᱸ᱾
ᱫᱤᱭᱮ ᱯᱚᱨ ᱦᱩᱞ ᱤᱫᱤ ᱠᱟᱛᱮᱜ ᱦᱚᱲ ᱦᱚᱲ ᱠᱚ ᱛᱟᱞᱟᱨᱮ ᱢᱤᱫᱵᱟᱨ ᱠᱟᱛᱷᱟ ᱞᱟᱹᱭ ᱦᱩᱭᱩᱜᱼᱟ᱾
ᱦᱩᱸ᱾
ᱚᱱᱠᱟ ᱜᱮ
ᱚ ᱚᱱᱠᱟ ᱜᱮᱭᱟ᱾
ᱦᱳᱭ ᱟᱯᱮᱥᱮᱱ ᱫᱚ?
ᱟᱞᱮ ᱥᱮᱫ ᱦᱚᱸ ᱚᱱᱠᱟ ᱜᱮ ᱩᱱᱠᱤᱱᱟ ᱵᱤᱥᱚᱭᱛᱮ ᱡᱤᱵᱚᱱᱤ ᱮ ᱮᱛᱮ ᱠᱟᱦᱤᱱᱤ
ᱦᱮᱸ᱾
ᱪᱮᱫ ᱞᱮᱠᱟᱱ ᱥᱟᱱᱛᱟᱲ ᱫᱚ ᱪᱮᱫ ᱞᱮᱠᱟᱱ ᱵᱚᱱ ᱛᱟᱦᱮᱸ ᱠᱟᱱᱟ ᱟᱨᱵᱚᱱ ᱚᱠᱚᱭᱮ ᱠᱟᱱᱟ? ᱩᱱᱠᱤᱱᱟᱜ ᱵᱷᱟᱨᱚᱛ ᱵᱚᱨᱥᱚ ᱨᱮ ᱪᱮᱫ ᱚᱵᱚᱫᱟᱱ ᱢᱮᱱᱟᱜᱼᱟ, ᱢᱟᱱᱮ ᱫᱮᱥ ᱵᱷᱚᱠᱛᱤ
ᱦᱳᱭ, ᱦᱳᱭ᱾
ᱚᱸ᱾
ᱦᱚᱸ᱾
ᱚᱱᱟ ᱚᱱᱟ ᱡᱮᱢᱚᱱ ᱦᱟᱨᱟ ᱨᱟᱠᱟᱵ ᱜᱤᱫᱽᱨᱟᱹ ᱚᱠᱟᱴᱟᱜ ᱱᱮᱠᱥᱴ ᱡᱮᱱᱟᱨᱮᱥᱚᱱ ᱚᱱᱟ ᱠᱚ ᱢᱟᱱᱮ ᱥᱚᱢᱟᱡᱽ ᱠᱷᱚᱡ ᱢᱟᱱᱮ ᱟᱹᱰᱤ ᱵᱟᱹᱲᱤᱡ ᱢᱟᱱᱮ ᱟᱹᱰᱤ ᱵᱚᱧᱪᱤᱛ ᱥᱮ ᱟᱹᱰᱤ ᱤᱭᱟᱹ ᱨᱮᱠᱚ ᱮᱴᱟᱜ ᱮᱴᱟᱜ ᱠᱟᱹᱢᱤ ᱨᱮᱠᱚ ᱵᱮᱥᱛᱚᱜ ᱠᱟᱱᱟ᱾
ᱦᱳᱭ᱾
ᱛᱚ ᱚᱱᱟ ᱠᱚ ᱤᱫᱤ ᱠᱟᱛᱮᱜ ᱜᱮ ᱢᱟᱱᱮ ᱤᱱᱟᱹ ᱫᱤᱱ ᱫᱚ ᱢᱟᱱᱮ ᱢᱚᱡᱽ ᱢᱚᱡᱽ ᱛᱮ ᱢᱮᱛᱟᱜ ᱢᱮ ᱟᱹᱰᱤ ᱜᱚᱢᱵᱷᱤᱨ ᱵᱷᱟᱹᱵᱮ ᱚᱱᱟ ᱠᱚ ᱵᱟᱵᱚᱛ ᱜᱮ ᱤᱭᱟᱹ ᱠᱟᱛᱮᱫ ᱜᱟᱹᱦᱤᱨ ᱡᱮ ᱢᱟᱱᱭᱩᱫ ᱠᱚ ᱵᱤᱥᱚᱭ ᱚᱱᱟ ᱠᱚ ᱵᱟᱹᱲᱛᱮ ᱤᱭᱟᱹ ᱠᱟᱛᱮᱫ ᱜᱮ ᱤᱭᱟᱹ ᱤᱭᱟᱹ ᱠᱟᱱᱟ᱾ ᱟᱫᱚ ᱱᱤᱭᱟᱹ ᱫᱚᱢ ᱫᱚ ᱵᱟᱨ ᱯᱮ ᱴᱷᱮᱡ ᱯᱮ ᱴᱷᱮᱡ ᱚᱱᱠᱟ ᱠᱚ ᱜᱚᱴᱟᱣ ᱟᱠᱟᱹ
ᱟᱸ᱾
ᱤᱭᱟᱹ ᱫᱚ ᱢᱟᱱᱮ ᱟᱨ ᱱᱤᱭᱟᱹ ᱫᱚ ᱨᱟᱹᱥᱠᱟᱹ ᱨᱮᱭᱟᱜ ᱠᱷᱚᱵᱚᱨ ᱫᱚ ᱱᱤᱭᱟᱹᱜᱮ ᱱᱤᱭᱟᱹ ᱫᱚᱢ ᱫᱚ ᱢᱤᱫᱴᱮᱡ ᱩᱱᱠᱤᱱᱟᱜ ᱥᱤᱫᱟ- ᱠᱟᱹᱱᱦᱩ ᱟᱹᱠᱤᱱᱟᱹ ᱥᱴᱮᱪᱩ ᱱᱤᱭᱟᱹ ᱫᱚᱢ ᱢᱟᱱᱮ ᱟᱥᱟᱢ ᱫᱤᱥᱚᱢ ᱨᱮ ᱞᱟᱦᱟ ᱧᱚᱜ ᱡᱤᱛ ᱠᱟᱞᱚᱢ ᱢᱤᱫᱴᱮᱡ ᱧᱟᱢ ᱮᱱᱟ ᱟᱨᱦᱚᱸ ᱱᱤᱭᱟᱹ ᱫᱚᱢ ᱢᱤᱫᱴᱮᱡ ᱠᱚ ᱮᱢ ᱟᱠᱟᱱᱟ᱾
ᱚᱸ᱾
ᱛᱚ ᱩᱱᱠᱤᱱᱟᱜ ᱢᱤᱫ ᱱᱤᱭᱟᱹ ᱫᱚᱢ ᱩᱱᱠᱤᱱᱟᱜ ᱥᱟᱶᱛᱮ ᱥᱴᱮᱪᱩᱸ ᱮᱱᱦᱤᱞᱟᱹᱜ ᱜᱮ ᱦᱩᱭᱩᱜᱼᱟ᱾ ᱥᱟᱹᱜᱩᱱ ᱠᱟᱹᱢᱤ ᱦᱚᱸ ᱮᱱᱦᱤᱞᱟᱹᱜ ᱜᱮ, ᱦᱩᱭᱩᱜᱼᱟ᱾
ᱚ ᱱᱟᱯᱟᱭ ᱠᱟᱛᱷᱟ᱾
ᱚᱱᱠᱟ
ᱦᱳᱭ᱾
ᱛᱚ ᱛᱚ ᱥᱟᱨᱮ-ᱜ ᱟ ᱫᱤᱱ ᱡᱮᱞᱠᱟ᱾ ᱦᱟᱨᱟ ᱨᱟᱠᱟᱵ ᱜᱤᱫᱽᱨᱟᱹ ᱡᱮ ᱩᱢᱩᱠ ᱠᱚ᱾ ᱪᱟᱞᱟ-ᱜ ᱦᱤᱡᱩ-ᱜ ᱴᱟᱣᱩᱱ ᱥᱮ ᱪ ᱠᱚᱨᱮ ᱠᱚ ᱪᱟᱞᱟ-ᱜ ᱫᱚ-ᱠᱚ ᱵᱩᱡᱟᱹᱣᱟ᱾ ᱡᱮ
ᱩᱢᱩᱠ ᱫᱚᱭ, ᱚᱠᱚᱭ ᱠᱟᱱᱟ ᱢᱮᱱᱛᱮ᱾ ᱚᱸ ᱩᱢᱩᱠ ᱫᱚ᱾ ᱩᱢᱩᱠ ᱜᱩᱥᱴᱤ ᱠᱟᱱᱟ ᱠᱚ᱾ ᱥᱮ ᱩᱢᱩᱠ ᱠᱟᱱᱟ ᱠᱚ ᱡᱮ ᱱᱩᱠᱩ ᱟ ᱵᱷᱟᱨᱚᱛ ᱵᱚᱨᱥᱚ ᱨᱮ ᱟᱠᱚ ᱦᱚᱸ ᱢᱤᱫᱴᱮᱱ, ᱢᱚᱡᱽ ᱯᱷᱽᱤᱨᱤᱰᱚᱢ ᱯᱷᱟᱭᱴᱟᱨ ᱠᱟᱱᱟ ᱠᱚ ᱾ ᱢᱮᱱᱛᱮ
ᱚ ᱦᱚᱸ᱾
ᱦᱮᱸ ᱥᱮ ᱵᱟᱝ᱾
ᱦᱳᱭ - ᱦᱳᱭ᱾
ᱱᱚᱛᱮᱸᱻ ᱵᱮᱝᱜᱚᱞ ᱠᱷᱚᱱ ᱾ᱟᱥᱟᱢ ᱡᱚᱠᱷᱚᱱ ᱮᱢ ᱵᱚᱞᱚ-ᱜ ᱦᱚᱸ ᱚᱳᱭᱮᱥᱴ ᱵᱮᱝᱜᱚᱞ ᱮᱢ ᱯᱟᱨᱚᱢ ᱞᱚᱜᱟ - ᱞᱟᱜᱟ ᱨᱮᱜᱮ, ᱯᱨᱚᱛᱷᱚᱢ ᱩᱱᱠᱤᱱᱟ-ᱜ ᱤᱭᱟᱹ ᱜᱮ, ᱢᱮᱱᱟᱜᱼᱟ᱾ ᱥᱴᱮᱪᱩ ᱢᱮᱱᱟᱜᱼᱟ᱾
ᱚᱸ ᱥᱮᱱ ᱵᱮᱲᱟ ᱠᱚ-ᱛᱚ ᱵᱟᱝ ᱦᱩᱭ ᱠᱟᱱᱟ?
ᱦᱟᱸ᱾
ᱥᱮᱱ ᱵᱟᱲᱟ ᱠᱚ, ᱵᱟᱝ ᱦᱩᱭ ᱟᱠᱟᱱᱟ᱾ ᱚᱱᱛᱮ
ᱚᱻ ᱱᱚᱛᱮ ᱵᱟᱝ ᱦᱩᱭ ᱠᱟᱱᱟ ᱾ᱟᱝ
ᱦᱳᱭ - ᱦᱳᱭ᱾
ᱟᱫᱚ ᱚᱱᱠᱟᱱᱟ-ᱜ ᱫᱷᱽᱟᱣ ᱠᱚ ᱧᱟᱢ ᱵᱟᱲᱟ ᱞᱮᱱᱠᱷᱟᱡ᱾ ᱱᱚᱛᱮᱱᱟ-ᱜ᱾ ᱟᱥᱟᱢ ᱫᱤᱥᱚᱢ ᱦᱚᱸ ᱡᱮᱢᱚᱱ, ᱦᱮᱡ ᱠᱟᱛᱮ᱾ ᱯᱚᱨᱵᱟᱥ ᱞᱮᱠᱷᱟᱡ ᱫᱚ ᱾ ᱢᱚᱸᱡᱽᱷ ᱦᱩᱭ ᱠᱚᱜᱼᱟ᱾
ᱚᱸᱻ
ᱤᱭᱟᱹ ᱫᱚ᱾ ᱟᱹᱞᱤᱧ ᱦᱚᱸ ᱚᱱᱠᱟ᱾ ᱫᱚ ᱵᱟᱝ ᱢᱤᱫ ᱵᱮᱝᱜᱚᱞ ᱫᱚ, ᱠᱳᱞᱠᱟᱛᱟ ᱨᱮ᱾ ᱢᱤᱫᱴᱮᱡ ᱯᱨᱳᱜᱨᱟᱢ ᱚᱱᱠᱟᱱᱟ-ᱜ ᱦᱮᱞ-ᱢᱮᱞ ᱨᱮ, ᱢᱤᱫᱴᱮᱡ ᱜᱟᱛᱮ ᱠᱚᱲᱟ ᱾ ᱵᱟᱨᱭᱟ ᱜᱟᱛᱮ ᱠᱚᱲᱟ᱾ ᱥᱟᱶ ᱦᱚᱸ ᱥᱚᱢᱯᱚᱨᱠ ᱦᱩᱭᱱᱟ᱾
ᱦᱮᱸ᱾
ᱚᱭᱮᱥᱴ ᱵᱮᱝᱜᱚᱞ ᱟᱫᱚ᱾ ᱯᱷᱳᱱ ᱵᱟᱲᱟᱭ, ᱮᱫᱮᱭᱟᱠᱤᱱ᱾ ᱢᱮᱱᱠᱷᱟᱱ ᱤᱧᱦᱚᱸ ᱪᱟᱞᱟᱣ ᱵᱟᱝ
ᱦᱮᱸ᱾
ᱠᱳᱞᱠᱟᱛᱟ ᱨᱮ, ᱢᱤᱫ ᱢᱤᱫ ᱦᱟᱯᱛᱟᱞ ᱞᱮ ᱛᱟᱦᱮᱸ ᱠᱟᱱᱟ᱾ ᱢᱤᱫᱴᱮᱱ ᱠᱟᱱᱟ ᱵᱤᱥᱮᱥ ᱯᱨᱚᱥᱠᱷᱚᱱ ᱥᱤᱵᱤᱨ ᱛᱟᱦᱮᱸ ᱠᱟᱱᱟ᱾ ᱚᱱᱟ ᱥᱤᱵ ᱥᱤᱵᱤᱨ ᱨᱮ ᱪᱟᱞᱟ-ᱣ ᱞᱮᱱᱟ᱾
ᱚᱸᱻ
ᱤᱥ ᱠᱤᱥᱱᱚ ᱠᱨᱤᱥᱱᱚ, ᱠᱤᱥᱠᱩ ᱠᱚ ᱢᱮᱛᱟᱭ ᱠᱟᱱ ᱛᱟᱦᱮᱱᱟ ᱾ ᱢᱤᱫᱴᱮᱡ ᱠᱳᱲᱟ ᱢᱤᱫᱴᱮᱱ ᱪᱮᱫ ᱵᱟᱝ
ᱦᱳᱭ - ᱦᱳᱭ᱾
ᱦᱮᱸ᱾
ᱮᱢᱚᱱ ᱮᱱᱟᱱᱷᱟ-ᱜ ᱱᱚᱝᱠᱟ ᱨᱚᱯᱚᱲ ᱫᱚ᱾ ᱦᱩᱭᱩ-ᱜ ᱜᱮᱭᱟ᱾
ᱚ
ᱪᱟᱨᱟ ᱜᱤᱲᱭᱟᱹ ᱫᱚ ᱵᱟᱝ,
ᱦᱳᱭ᱾
ᱩᱱ ᱡᱚᱠᱷᱟ᱾ ᱟᱯᱮ ᱫᱚ ᱚᱱᱟ ᱡᱤᱱᱤᱥ ᱠᱚ ᱦᱚᱭᱛᱚ ᱚᱠᱟᱴᱟᱜ ᱡᱮᱞᱟ ᱯᱟᱲᱟᱜ ᱠᱟᱱᱟ?
ᱟᱞᱮᱭᱟᱜ ᱡᱮᱞᱟ ᱵᱟᱸᱠᱩᱲᱟ᱾
ᱚ ᱵᱟᱹᱠᱩᱲᱟ ᱦᱩ,
ᱦᱚ ᱦᱳᱭ ᱦᱳᱭ᱾
ᱴᱷᱤᱠ ᱴᱷᱤᱠ ᱴᱷᱤᱠ ᱾
ᱦᱩᱸ᱾
ᱦᱩᱸ᱾
ᱫᱤᱭᱟᱹ ᱛᱟᱦᱚᱞᱮ ᱚᱱᱛᱮ ᱦᱮᱸ ᱞᱟᱹᱭ ᱢᱮ?
ᱚᱱᱛᱮ ᱪᱮᱫ ᱞᱮᱠᱟ ᱤᱭᱟᱹ ᱠᱚ, ᱨᱚᱦᱚᱭ ᱱᱤᱭᱟᱹ ᱠᱚ ᱫᱤᱱ ᱱᱚᱛᱮ ᱟᱥᱟᱢ ᱫᱤᱥᱚᱢ ᱢᱟ, ᱫᱷᱩᱢᱫᱷᱟᱢ ᱮᱦᱚᱵ ᱟᱠᱟᱱ᱾
ᱚ ᱱᱚᱛᱮ ᱫᱚ ᱟᱹᱣᱨᱤ ᱟᱹᱣᱨᱤ ᱮᱦᱚᱵᱚᱜᱼᱟ ᱦᱟᱸᱜ ᱱᱚᱜᱼᱚᱭ ᱤᱭᱟᱹ ᱠᱚᱜᱮ ᱟᱯᱷᱚᱨ ᱠᱚᱜᱮ ᱜᱟᱪ ᱜᱟᱹᱪᱷᱤ ᱠᱚᱜᱮ ᱟᱨ ᱨᱚᱦᱚᱭ ᱤᱭᱟᱹ ᱮᱨ ᱵᱟᱲᱟ ᱦᱳᱭ ᱠᱟᱱᱟ᱾ ᱨᱚᱦᱚᱭ ᱫᱚ ᱨᱚᱦᱚᱭ ᱫᱚ ᱟᱹᱣᱨᱤ ᱮᱛᱚᱦᱚᱵ ᱦᱩᱭᱩᱜᱼᱟ?
ᱚᱱᱛᱮ ᱫᱚ ᱪᱮᱜ ᱵᱟᱹᱲᱛᱤ ᱠᱟᱭᱛᱮ, ᱮᱸ ᱪᱮᱜ ᱦᱳᱲᱳ ᱯᱮ ᱪᱟᱥᱟ?
ᱵᱟᱹᱲᱛᱤ ᱠᱟᱭᱛᱮ ᱦᱟᱸᱜ ᱤᱧ ᱫᱚ ᱦᱟᱸᱜ ᱵᱟᱹᱧ ᱞᱟᱹᱭ ᱫᱟᱲᱮᱭᱟᱜ ᱠᱟᱱᱟ ᱡᱮᱦᱮ ᱛᱚ ᱤᱧ ᱫᱚ ᱚᱱᱟ ᱟ ᱨᱚᱦᱚᱭ, ᱠᱚᱨᱮ ᱫᱚ ᱚᱱᱠᱟ ᱫᱚ ᱢᱮᱱ ᱫᱚ ᱥᱩᱨ ᱥᱩᱯᱩᱨ ᱫᱚ ᱵᱟᱹᱧ ᱥᱮᱱ ᱠᱟᱱᱟ ᱚᱲᱟᱜ ᱠᱚᱨᱮᱱ ᱦᱚᱲ ᱜᱮᱠᱚ ᱨᱚᱦᱚᱭ ᱵᱟᱲᱟᱭᱟ᱾ ᱚᱱᱟ ᱦᱚᱛᱮᱪ ᱛᱮ ᱦᱟᱸᱜ ᱧᱩᱛᱩᱢ ᱠᱚᱫᱚ ᱮᱻ,
ᱚ ᱵᱟᱢ ᱫᱤᱥᱟᱹᱭ ᱮᱫ ᱨᱮᱜᱮ ᱵᱟᱥᱛᱤ ᱠᱷᱚᱱ ᱴᱟᱣᱩᱱ ᱴᱟᱣᱩᱱ ᱧᱚᱜ ᱨᱮᱜᱮ ᱛᱟᱦᱮᱱ ᱦᱩᱭᱩᱜ ᱠᱟᱱᱟ?
ᱦᱮᱸ ᱤᱧ ᱫᱚ ᱱᱟᱥᱮᱱᱟᱜ ᱵᱟᱭᱨᱮ ᱨᱮᱧ ᱛᱟᱦᱮᱱᱟ᱾ ᱦᱳᱭ ᱦᱳᱭ᱾ ᱟᱯᱮ ᱫᱚ ᱪᱮᱫ ᱯᱮ ᱨᱚᱦᱚᱭᱟ ᱡᱟᱹᱥᱛᱤ?
ᱟᱞᱮ ᱢᱟ ᱱᱚᱛᱮ ᱦᱳᱲᱳ ᱟᱨ ᱚᱠᱟᱴᱟᱜ, ᱰᱤᱢᱟᱱ ᱜᱮᱭᱟ ᱦᱳᱲᱳ ᱠᱚ ᱟᱸᱡᱚᱢ ᱵᱟᱲᱟ ᱟᱠᱟᱱ ᱜᱮᱭᱟ᱾
ᱵᱟᱝ ᱵᱟᱝ ᱵᱟᱝ ᱧᱚᱢ ᱟᱸᱡᱚᱢ ᱦᱳᱭ ᱠᱟᱱᱟ᱾
ᱵᱚᱠ ᱦᱳᱲᱳ ᱫᱚ ᱢᱚᱡᱽ ᱯᱨᱚᱴᱤᱱ ᱢᱚᱡᱽ ᱤᱭᱟᱹ ᱜᱮᱭᱟ ᱱᱚᱛᱮ ᱫᱚ ᱢᱚᱡᱽ ᱚᱱᱟᱢ ᱪᱟᱥ ᱵᱟ ᱪᱟᱥ ᱞᱮᱠᱷᱟᱡ ᱫᱚ, ᱵᱤᱡᱽᱱᱮᱥ ᱞᱮᱭᱟ ᱜᱮ ᱞᱟᱹᱜᱤᱫ ᱫᱚ ᱢᱚᱸᱡᱽ ᱜᱮᱭᱟ ᱫᱩᱦᱟᱡᱟᱨ ᱟᱴᱷᱨᱚᱥᱚ ᱩᱱᱤᱥᱥᱚ ᱱᱚᱝᱠᱟ ᱪᱟᱞᱟᱜᱼᱟ᱾
ᱚᱸ᱾
ᱚᱱᱟ ᱠᱚᱜᱮ ᱟᱨ ᱱᱤᱛᱚᱜ ᱫᱚ ᱡᱚᱢ ᱡᱚᱢ ᱦᱩᱞᱟᱹᱜ ᱫᱚ, ᱨᱚᱧᱡᱤᱛ ᱠᱩ ᱯᱚᱨᱤᱢᱚᱞ ᱚᱱᱠᱟᱱᱟᱜ,
ᱚ᱾
ᱤᱧᱜᱮ,
ᱦᱳᱭ᱾
ᱫᱟᱜ ᱚᱱᱛᱮ?
ᱫᱟᱜ ᱫᱚ ᱦᱟᱸᱜ ᱩᱱᱫᱤᱱ ᱫᱚ ᱵᱟᱭ ᱫᱟᱜ ᱵᱟᱲᱟᱣ ᱠᱟᱜᱼᱟ ᱛᱮᱦᱮᱧ ᱜᱮᱭ ᱫᱟᱜ ᱠᱮᱫᱟ᱾ ᱠᱟᱹᱴᱤᱡ ᱢᱟᱲᱟᱝ ᱮ ᱫᱟᱜ ᱮᱫ ᱛᱟᱦᱮᱱᱟ ᱱᱤᱛᱚᱜ ᱫᱚ ᱦᱮᱸ ᱵᱚᱱᱫᱚ ᱠᱟᱜᱼᱟ᱾ ᱚᱱᱛᱮ ᱫᱚ?
ᱱᱚᱛᱮ ᱫᱟᱜ ᱛᱮᱦᱮᱧ ᱢᱟ ᱟᱹᱰᱤ ᱥᱮᱛᱟᱜ ᱠᱷᱚᱡᱽ᱾ ᱟᱹᱰᱤ ᱟᱨ ᱫᱟᱜ ᱡᱤᱨᱟᱹᱣ ᱡᱤᱨᱟᱹᱣ ᱟᱨᱦᱚᱸ ᱫᱟᱜ ᱡᱤᱨᱟᱹᱣ ᱡᱤᱨᱟᱹᱣ ᱟᱨᱦᱚᱸ ᱫᱟᱜ ᱾
ᱚᱸ᱾
ᱴᱷᱤᱠ ᱜᱮᱭᱟ ᱛᱚ᱾
ᱦᱳᱭ ᱱᱟᱯᱟᱭ ᱜᱮᱭᱟᱢ ᱛᱚ ᱛᱟᱦᱞᱮ?
ᱱᱤᱭᱟᱹ ᱫᱚ ᱱᱟᱦᱟᱸᱜ ᱪᱮᱫ ᱦᱩᱭᱩᱜᱼᱟ ᱛᱤᱨᱤᱥ ᱡᱩᱱ ᱚᱠᱛᱮ ᱫᱚ ᱟᱱᱤᱡ ᱡᱟᱣ ᱥᱮᱨᱢᱟ ᱢᱟ ᱟᱹᱰᱤ ᱟᱸᱴᱮ ᱫᱟᱜ ᱵᱟᱲᱟᱣ ᱠᱟᱜ ᱟᱫᱚ ᱱᱤᱭᱟᱹ ᱥᱮᱨᱢᱟ ᱪᱮᱫ ᱞᱮᱠᱟ ᱦᱟᱸᱜ᱾
ᱦᱳᱭ᱾
ᱚᱝᱠᱟ
ᱦᱮᱸ᱾
ᱤᱭᱟᱹ ᱫᱚ ᱟᱫᱚ
ᱧᱮᱞ ᱦᱩᱭᱩᱜᱼᱟ ᱪᱮᱫ ᱪᱤᱠᱟᱭᱫᱟ ᱦᱟᱸᱜ
ᱦᱟᱸ?
ᱞᱟᱹᱭ ᱢᱮ᱾
ᱚᱱᱟᱜᱮ ᱱᱤᱭᱟᱹ ᱥᱮᱨᱢᱟ ᱦᱚᱸ ᱡᱩᱫᱤ ᱵᱚᱞᱮ ᱢᱟᱱᱮ ᱩᱢᱩᱠ ᱫᱤᱱ ᱢᱟ ᱯᱨᱟᱭ ᱜᱮ ᱵᱟᱲᱟᱭᱟ ᱡᱮ ᱫᱟᱜ ᱞᱮᱠᱷᱟᱡ ᱵᱚᱞᱮ ᱥᱟᱹᱜᱩᱱᱚᱜᱼᱟ ᱚᱱᱟ ᱫᱤᱱ᱾
ᱦᱮᱸ,
ᱦᱮᱸ ᱥᱮ ᱵᱟᱝ?
ᱚ ᱦᱳᱭ ᱦᱳᱭ᱾
ᱥᱟᱨ ᱥᱟᱹᱜᱩᱱ ᱦᱩᱭᱩᱜᱼᱟ᱾
ᱚ ᱛᱟᱦᱚᱞᱮ ᱚ ᱛᱟᱦᱮ ᱟ ᱟᱢ ᱫᱚ ᱪᱮᱫ
ᱫᱤᱥᱟᱹ ᱦᱩᱭᱩᱜᱼᱟ ᱟᱨ ᱫᱤᱱ
ᱚᱝᱠᱟ ᱮᱱᱡᱤᱭᱳ ᱠᱚ ᱢᱤᱫ ᱵᱟᱨ ᱛᱟᱦᱮᱸ ᱠᱟᱱᱟ ᱚᱱᱟ ᱮᱱᱡᱤᱭᱳ ᱨᱮᱭᱟᱜ ᱢᱟᱡᱷᱮ ᱢᱟᱡᱷᱮ ᱢᱤᱫ ᱵᱟᱨ ᱠᱟᱹᱢᱤ ᱠᱚ ᱚᱱᱟ ᱠᱚ ᱯᱨᱳᱜᱨᱟᱢ ᱥᱨᱳᱜᱨᱟᱢ ᱱᱤᱭᱟᱹ ᱠᱚ ᱚᱝᱠᱟᱱᱟᱜ ᱟᱨ ᱡᱟᱦᱟᱸᱱᱟᱜ ᱚᱜᱠᱟᱱᱟᱜ ᱤᱭᱟᱹ ᱫᱚ ᱵᱟᱹᱱᱩᱜᱼᱟ᱾
ᱚ᱾
ᱟᱨ ᱟᱢ ᱟᱢ ᱫᱚ?
ᱤᱧᱦᱚ ᱪᱮᱫ ᱜᱮ ᱵᱟᱝ ᱠᱟᱹᱢᱤ ᱠᱚᱫᱚ ᱵᱟᱹᱱᱩᱜᱼᱟ ᱚᱲᱟᱜ ᱠᱚᱨᱮ ᱜᱮ᱾ ᱱᱤᱛᱚᱜ ᱫᱚ ᱦᱮᱸ᱾
ᱴᱷᱤᱠ ᱴᱷᱤᱠ ᱴᱷᱤᱠ ᱴᱷᱤᱠ᱾
ᱦᱩᱸ᱾
ᱱᱚᱝᱠᱟ ᱤᱭᱟᱹ ᱫᱚ, ᱛᱤᱥᱚᱜ ᱟᱱᱟᱜ ᱛᱚᱞᱟ ᱰᱮᱦᱮᱰ ᱠᱷᱚᱡ ᱱᱚᱜᱚᱨᱚᱜ ᱵᱟᱡᱟᱨ ᱫᱚ ᱛᱤᱱᱟᱜ ᱡᱤᱞᱤᱧ ᱪᱟᱞᱟ ᱦᱤᱡᱩᱜ ᱚᱱᱠᱟ ᱛᱤᱱᱟᱜ ᱠᱤᱞᱳᱢᱤᱴᱟᱨ ᱜᱟᱱ ᱰᱤᱥᱴᱮᱱ ᱯᱟᱲᱟᱜᱼᱟ?
ᱦᱩᱭᱩᱜᱼᱟ ᱯᱟᱸᱪ ᱪᱷᱚᱭ᱾
ᱚ ᱯᱟᱪ ᱪᱷᱚᱭ ᱦᱟᱝ?
ᱦᱮᱸ᱾
ᱦᱮᱸ ᱴᱷᱤᱠ
ᱦᱮᱸ᱾
ᱠᱟᱣᱰᱤ ᱠᱚᱢᱟ ᱚᱱᱛᱮ ᱢᱟ ᱟᱞᱮᱥᱮᱫ ᱢᱟ ᱚᱱᱛᱮ ᱫᱚ ᱪᱮᱫ? ᱟᱞᱮ ᱥᱮᱫ ᱫᱚ ᱜᱟᱹᱰᱤ ᱠᱚ ᱢᱮᱱᱟᱜᱼᱟ ᱨᱚᱪᱚᱱᱟ ᱦᱤᱡᱩᱜᱼᱟ ᱴᱚᱢ ᱴᱚᱢ ᱴᱚᱴᱳ ᱠᱚ ᱢᱮᱛᱟᱜᱼᱟ ᱟᱯᱮ ᱥᱮᱫ ᱫᱚ ᱪᱮᱫ ᱠᱚ ᱢᱮᱛᱟᱜᱼᱟ?
ᱦᱮᱸ ᱴᱳᱴᱳ ᱜᱮᱠᱚ ᱢᱮᱛᱟᱜᱼᱟ ᱟᱞᱮ ᱥᱮᱫ ᱦᱚᱸ ᱟᱨ ᱴᱳᱴᱳ ᱳᱴᱳ ᱴᱮᱢᱯᱩ ᱚᱱᱟ ᱠᱚ ᱢᱮᱱᱟᱜᱼᱟ ᱦᱮᱸ ᱴᱤᱠᱟᱨ ᱟᱨ ᱞᱟᱴᱷᱩᱣᱟᱜ ᱫᱚ ᱵᱟᱥ ᱜᱟᱰᱤ᱾
ᱦᱚᱸ ᱦᱚᱸᱻ
ᱤᱭᱟᱹ ᱫᱚ
ᱦᱮᱸ ᱛᱚ ᱴᱷᱤᱠ ᱜᱮᱭᱟ ᱛᱟᱦᱚᱞᱮ ᱟᱫᱚ ᱯᱚᱨᱮ ᱨᱚᱯᱚᱲ ᱦᱩᱭᱩᱜᱼᱟ ᱥᱚᱢᱚᱭ ᱠᱚ ᱦᱩᱭᱮᱱᱟ᱾
ᱦᱮᱸ ᱦᱮᱸ ᱥᱚᱢᱚᱭ ᱦᱚᱭ ᱛᱷᱚᱲᱟ ᱜᱟᱱ ᱟᱹᱣᱨᱤ ᱦᱩᱭᱩᱜᱼᱟ ᱤᱭᱟᱹ ᱦᱟᱸᱜ ᱟᱸᱡᱚᱢ